ᱦᱮᱞᱳ
ᱡᱚᱦᱟᱨ ᱜᱮ ᱜᱚᱝᱠᱮ ᱦᱮᱸ ᱡᱚᱦᱟᱨ ᱜᱮ, ᱪᱤᱜᱠᱟ ᱢᱮᱱᱟᱜ ᱢᱮᱭᱟ?
ᱦᱮᱞᱳ
ᱦᱮᱸ ᱦᱮᱞᱳ ᱪᱮᱜᱠᱟ ᱢᱮᱱᱟᱜ ᱢᱮᱭᱟ?
ᱦᱚ ᱤᱧ ᱫᱚ ᱱᱟᱯᱟᱭ ᱜᱤ ᱟᱢᱜᱮ ᱱᱷᱟᱜ,
ᱤᱧ ᱦᱚᱸ ᱱᱟᱯᱟᱭ ᱜᱮ᱾
ᱚ ᱟᱫᱚ ᱢᱟ ᱞᱟᱹᱭ ᱛᱟᱞᱟᱝ ᱢᱮ,
ᱦᱮᱸ ᱪᱮᱢ ᱪᱤᱠᱟᱭ ᱫᱟ ‌‌?
ᱤ ᱱᱤᱛᱚᱜ ᱤᱧ ᱱᱤᱛᱚᱜ ᱫᱚ
ᱦᱮᱸ ᱛᱚ ᱢᱟ ᱤᱧ ᱫᱚ ᱱᱚᱜᱼᱚᱭ ᱟᱢᱥᱮᱛᱮᱜᱤᱧ ᱨᱚ ᱚ ᱚᱱᱛᱮ ᱪᱮᱜᱠᱟᱭ ᱫᱟᱜ ᱠᱮᱫᱟ ᱚᱱᱛᱮ?
ᱫᱟᱜ ᱫᱚ ᱱᱚᱛᱮ ᱫᱚ ᱛᱤᱨᱤᱥ ᱡᱩᱱ ᱦᱤᱞᱟᱹᱜ ᱮ ᱫᱟᱜ ᱠᱮᱫᱟᱭ ᱟᱹᱭᱩᱵ, ᱥᱮᱫ ᱛᱷᱚᱲᱟ ᱛᱷᱩᱲᱤ ᱟᱨ, ᱦᱚᱞᱟ ᱦᱚᱸ,
ᱦᱚᱞᱟ ᱦᱚᱸ ᱠᱷᱟᱹᱞᱤ ᱨᱤᱢᱤᱞ ᱵᱟᱲᱟ ᱠᱮᱫᱟ ᱵᱟᱭ ᱫᱟᱜ ᱠᱮᱜᱼᱟᱭ ᱟᱨ ᱚᱱᱛᱮ᱾ ᱚᱱᱛᱮ ᱦᱚᱞᱟ ᱵᱷᱟᱞᱤ ᱜᱮ ᱫᱟᱜ ᱠᱮᱫᱟ,
ᱟᱪᱪᱷᱟ᱾
ᱟᱨ ᱛᱮᱦᱮᱧᱟᱜ ᱚᱵᱷᱚᱣᱟ ᱪᱮᱜ ᱠᱟ ᱢᱮᱱᱟᱜ ᱢᱮ?
ᱛᱮᱦᱤᱧ ᱫᱚ ᱯᱩᱨᱟᱹᱭ ᱥᱤᱛᱩᱝ ᱠᱟᱜᱼᱟ ᱯᱩᱨᱟᱹ᱾
ᱚ, ᱱᱚᱛᱮ ᱫᱚ ᱨᱤᱢᱤᱞ ᱠᱟᱫᱟᱭ ᱟ ᱯᱚᱸᱭᱛᱨᱤᱥ ᱰᱤᱜᱽᱨᱤ ᱾
ᱛᱟᱨᱯᱚᱨ ᱛᱟᱦᱚᱞᱮ ᱦᱮᱸ ᱤᱱᱟᱹ ᱛᱟᱭᱤᱡᱩᱜ᱾
ᱚ
ᱟᱨ ᱴᱚᱯᱤᱠ,
ᱴᱚᱯᱤᱠ ᱤᱭᱟᱹᱭ ᱛᱟᱞᱟᱝ ᱢᱮ ᱡᱟᱦᱟᱱᱟᱜ ᱜᱮ ᱡᱟᱦᱟᱱᱟᱜ ᱠᱟᱴᱤᱡ ᱞᱟᱝ ᱜᱟᱞᱢᱟᱨᱣᱟ ᱦᱮᱸ,
ᱵᱟᱠᱷᱟᱱ ᱵᱟᱠᱚ ᱮᱞᱟᱣ ᱛᱟᱞᱟᱝᱟ, ᱵᱩᱜᱤ ᱡᱩᱫᱟᱹ ᱞᱟᱝ ᱠᱩᱞᱤᱭᱟ ᱤᱱᱟᱹᱜᱮ
ᱟᱭᱳ ᱵᱟᱵᱟ ᱠᱤᱱ, ᱪᱤᱠᱟᱭ ᱫᱟ?
ᱦᱮᱸ ᱚᱲᱟᱜ ᱨᱮ ᱢᱮᱱᱟᱜ
ᱚᱸ ᱦᱮᱞᱳ᱾
ᱟᱯᱮ ᱛᱤᱱᱟᱹᱜ ᱵᱷᱦᱚᱭᱟᱜ ᱟᱯᱮ? ᱦᱮᱞᱳ
ᱟᱞᱮ ᱫᱚ, ᱟᱭᱢᱟ ᱟᱞᱮ, ᱪᱷᱚᱭᱴᱤ᱾
ᱚ, ᱚ, ᱾ ᱦᱮᱞᱳ, ᱫᱟᱠᱟᱧ ᱟᱸᱡᱚᱢ ᱠᱮᱫᱟ ᱥᱮ ᱵᱟᱝ? ᱦᱟᱸ, ᱫᱟᱠᱟᱢ ᱡᱚᱢ ᱠᱮᱫᱟ ᱥᱮ ᱵᱟᱝ?
ᱦᱮᱸ ᱮᱱᱟᱱ ᱨᱮᱧ ᱡᱚᱢ ᱠᱮᱫᱟ᱾
ᱚᱸ, ᱪᱮᱫ ᱩᱛᱩ ᱟᱸᱡᱚᱢ ᱠᱟᱱᱟ
ᱮᱸ ᱩᱛᱩ ᱫᱚ ᱪᱮᱫ ᱵᱟᱞᱮ ᱩᱛᱩ ᱞᱮᱫᱟ, ᱫᱟᱹᱞ ᱞᱮ ᱩᱛᱩ ᱞᱮᱫᱟ, ᱟᱨ ᱰᱷᱮᱸᱲᱚᱥ ᱵᱷᱟᱡᱟ
ᱦᱟᱸ
ᱟᱨ ᱛᱚᱵᱮ ᱚᱱᱛᱮ ᱟᱯᱮ, ᱜᱟᱹᱪᱷᱤ ᱠᱚᱯᱮ ᱟᱯᱷᱚᱨ ᱵᱟᱲᱟ ᱠᱮᱫᱟ? ᱛᱱᱟᱹᱜ ᱢᱟᱨᱟᱝ ᱢᱟᱨᱟᱝ ᱫᱟᱨᱭᱱᱟ?
ᱫᱚᱢᱮ ᱫᱟᱜ ᱨᱤᱢᱤᱞ ᱠᱟᱫᱟᱭ, ᱮᱛᱮ ᱫᱚ ᱟᱞ ᱥᱮᱜ?
ᱜᱟᱹᱪᱷᱤ ᱛᱟᱞᱮ ᱛᱤᱱᱟᱹᱜ ᱢᱟᱨᱟᱝ ᱢᱟᱨᱟᱝ ᱫᱟᱨᱮᱭᱱᱟ?
ᱨ ᱜᱮ
ᱵᱟᱢ ᱟᱡᱚᱢ ᱫᱟ?
ᱵᱟᱢ ᱟᱡᱚᱢ ᱫᱟ? ᱦᱮᱸ, ᱢᱮᱱᱫᱟᱹᱧ ᱜᱟᱪᱷᱤ ᱛᱤᱱᱟᱹᱜ ᱢᱟᱨᱟᱝ ᱢᱟᱨᱟᱝ ᱫᱟᱨᱮᱭ ᱱᱟ? ᱟᱨ ᱞᱟᱴᱩ ᱜᱮ ᱫᱟᱨᱮ ᱠᱟᱱᱟ᱾ ᱦᱮᱸᱜᱼ ᱮ ᱛᱚ ᱨᱚᱦᱚᱭ ᱵᱟᱲᱟ ᱦᱳᱭᱱᱟ᱾
ᱚ, ᱟᱯᱮ ᱥᱮᱫ ᱫᱚ ᱡᱟᱜᱟ ᱫᱚ, ᱚᱠᱟᱞᱮᱠᱟ ᱡᱟᱜᱟ ᱢᱮᱱᱟᱜᱼᱟ?
ᱟᱮᱞᱮ ᱥᱮᱜ ᱦᱮᱞᱳ,
ᱦᱮᱸ, ᱦᱩᱲᱩ ᱪᱟᱥ ᱵᱟᱫ ᱠᱟᱛᱮ, ᱟᱨ ᱪᱮᱫ ᱠᱚ ᱪᱟᱥ ᱦᱳᱭᱳᱜᱼᱟ᱾
ᱚ ᱚᱱᱮᱠ ᱠᱤᱪᱷᱩ ᱦᱩᱲᱩ ᱠᱚ ᱟᱨ ᱥᱚᱵᱡᱤ ᱴᱚᱵᱡᱤ ᱠᱚ
ᱚ ᱟᱪᱪᱷᱟ, ᱛᱟᱦᱚᱞᱮ ᱱᱤᱛᱚᱜ ᱫᱚ ᱠᱷᱟᱹᱞᱤ ᱛᱟᱦᱚᱞᱮ ᱪᱮᱫ ᱯᱮ ᱪᱟᱥ ᱠᱟᱜᱼᱟ?
ᱱᱤᱛᱚᱜ ᱪᱟᱥ ᱠᱮᱫᱟᱞᱮ ᱩᱛᱩ ᱚ, ᱤᱭᱟᱹ ᱵᱤᱞᱟᱛᱤ ᱠᱚ ᱠᱚᱱᱰᱷᱟ ᱠᱚ ᱜᱮ᱾
ᱚ ᱟᱪᱪᱷᱟ, ᱢᱟᱱᱮ ᱟᱯᱮ ᱥᱮᱱᱟᱜ ᱡᱟᱭᱜᱟ ᱫᱚ ᱥᱚᱢᱚᱛᱚᱞ ᱜᱮᱭᱟ, ᱢᱟᱱᱮ ᱥᱚᱢᱟᱱ ᱜᱮᱭᱟ ᱵᱟᱝ, ᱟᱞᱮ
ᱦᱮᱸ,
ᱢᱚᱱᱮ ᱜᱤᱛ ᱜᱤᱛ ᱵᱩᱥ ᱫᱚ
ᱵᱟᱝ ᱟᱸᱡᱚᱢᱚᱜ ᱠᱟᱱᱟ ᱨᱚᱲ?
ᱢᱮᱱᱫᱟᱹᱧ ᱟᱯᱮ ᱥᱮᱫ ᱫᱚ ᱢᱟᱱᱮ ᱪᱮᱫ ᱞᱮᱠᱟ ᱡᱟᱭᱜᱟ, ᱪᱮᱫ ᱞᱮᱠᱟ ᱜᱮᱭᱟ, ᱢᱟᱱᱮ ᱥᱚᱢᱟᱱ ᱜᱮᱭᱟ, ᱥᱮ ᱚᱱᱟ ᱰᱷᱩᱯᱩ ᱪᱚᱯᱩ, ᱰᱷᱩᱯᱩ ᱪᱩᱯᱩ, ᱚᱱᱠᱟ ᱡᱟᱭᱜᱟ ᱡᱟᱭᱜᱟ ᱛᱟᱦᱮᱸᱱᱟ ᱛᱚ ᱚᱝᱠᱟ ᱜᱮ ᱡᱟᱦᱟᱸ ᱫᱚ ᱵᱩᱨᱩ ᱡᱟᱭᱜᱟ ᱛᱟᱦᱮᱸᱱᱟ, ᱚᱠᱟ ᱠᱚᱨᱮ ᱫᱚ ᱚᱱᱟ ᱠᱚᱨᱮ ᱫᱚ ᱦᱩᱲᱩ ᱡᱟᱹᱥᱛᱤ ᱵᱟᱠᱚ ᱪᱟᱥ ᱫᱟᱲᱮᱭᱟᱜᱼᱟ ᱟᱨᱦᱚᱸ ᱥᱚᱵᱽᱡᱤ ᱠᱚ ᱵᱟᱝ ᱦᱳᱭᱳᱜᱼᱟ ᱪᱟᱥ
ᱦᱮᱞᱳᱻ᱾
ᱟᱞᱮᱥᱮᱫ ᱫᱚ ᱱᱤᱛᱚᱜ ᱚᱱᱟ ᱜᱟᱹᱪᱷᱤ ᱟᱯᱷᱚᱨ ᱵᱟᱫ ᱠᱟᱛᱮᱫ ᱟᱨᱦᱚᱸ ᱟᱭᱢᱟ ᱠᱤᱪᱷᱩ ᱥᱚᱵᱽᱡᱤ ᱠᱚ ᱪᱟᱥ ᱢᱮᱱᱟᱜᱼᱟ ᱱᱤᱛᱚᱜ ᱟᱨᱦᱚᱸ ᱢᱮᱱᱟᱜᱼᱟ ᱢᱤᱫᱴᱮᱱ ᱞᱟᱜᱟ ᱢᱮᱱᱟᱜᱼᱟ ᱯᱟᱴ ᱢᱮᱱᱟᱜᱼᱟ ᱱᱚᱣᱟ ᱜᱟᱹᱪᱷᱤ ᱦᱟᱨᱟ ᱵᱟᱲᱟ ᱛᱮᱜᱮ ᱱᱚᱣᱟ ᱯᱟᱴ ᱜᱮᱫ ᱥᱟᱹᱛ
ᱜᱮᱫ ᱥᱟᱹᱫ ᱠᱟᱛᱮ ᱦᱩᱲᱩ ᱨᱚᱦᱚᱭ ᱦᱩᱭᱩᱜᱼᱟ ᱾ ᱦᱮᱸ ᱟᱨ
ᱛᱷᱚᱲᱟ ᱜᱟᱱ ᱞᱟᱦᱟ ᱧᱚᱜ ᱫᱚ ᱠᱤᱪᱷᱩ ᱢᱮᱱᱟᱜᱼᱟ ᱯᱚᱴᱚᱞ ᱠᱚ ᱢᱮᱱᱟᱜᱼᱟ, ᱟᱨ ᱚᱱᱟ ᱥᱚᱨᱥᱟ ᱠᱚᱫᱚ ᱪᱟᱞᱟᱜ ᱠᱟᱱᱟ ᱱᱮᱛᱚ ᱢᱟᱨᱤᱡ ᱢᱮᱱᱟᱜᱼᱟ ᱾ ᱛᱟᱯᱚᱨ ᱛᱟᱦᱚᱞᱮ ᱡᱤᱨᱟᱹᱣ ᱵᱟᱲᱟ ᱦᱩᱭ ᱟᱠᱟᱱᱟ ᱾ ᱦᱮᱞᱳ
ᱦᱮᱞᱳ
ᱵᱟᱢ ᱟᱸᱡᱚᱢ ᱮᱫᱟ?
ᱵᱟᱢ ᱟᱡᱚᱢ ᱮᱫᱟ? ᱦᱮᱸ ᱟᱸᱡᱚᱢ ᱫᱤᱧ ᱴᱟᱣᱟᱨ ᱵᱟᱭ ᱧᱟᱢ ᱮᱫᱟ᱾
ᱦᱮᱞᱳ ᱦᱮᱞᱳ